ᱦᱮᱸ ᱡᱚᱦᱟᱨ ᱜᱮ,
ᱞᱟᱹᱭᱫᱟᱹᱧ ᱠᱮᱫᱩᱜ ᱱᱟᱵᱤᱱ ᱜᱚᱢᱠᱮ ᱦᱮᱸ
ᱚ ᱦᱮᱸ ᱠᱤᱫᱩᱵ ᱵᱟᱲᱟᱭ ᱫᱚ ᱦᱩᱭᱱᱟ ᱱᱤᱛᱜᱮ ᱡᱚᱢ ᱵᱟᱲᱟ ᱠᱟᱛᱮᱜ ᱠᱟᱛᱮᱫ ᱡᱤᱨᱟᱹᱣ ᱦᱩᱭ ᱟᱠᱟᱱᱟ᱾
ᱦᱮᱸ ᱟᱪ ᱟᱹᱞᱤᱧ ᱫᱚ ᱱᱤᱛᱚᱜ ᱞᱤᱧ ᱠᱤᱫᱩᱜ ᱮᱱᱟ᱾ ᱵᱩᱡᱽ ᱠᱮᱫᱟ
ᱛᱚᱵᱮ ᱪᱮᱫ ᱠᱚ ᱛᱮᱭᱟᱨ ᱢᱮᱱᱟ ᱦᱩᱭᱞᱮᱱᱟ᱾
ᱦᱮᱸ
ᱢᱮᱱᱫᱟᱹᱧ ᱪᱮᱫ ᱠᱚ ᱩᱛᱩ ᱦᱩᱭ ᱞᱮᱱᱟ ᱛᱮᱦᱮᱧ ᱫᱚ᱾
ᱛᱮᱦᱮᱧ ᱫᱚ ᱚᱱᱮ ᱟᱞᱤᱧ ᱫᱚ ᱛᱮᱦᱮᱧ ᱫᱚ ᱤᱭᱟᱹ ᱨᱩᱴᱤ ᱠᱚ ᱡᱚᱢ ᱦᱩᱭᱱᱟ ᱛᱚ᱾ ᱦᱮᱸ ᱫᱚᱠᱟᱱ ᱨᱮᱱᱟᱜ ᱜᱩᱲ ᱟᱛᱮ᱾ ᱥᱮᱫ ᱫᱚ ᱡᱚᱢ ᱦᱩᱭᱱᱟ ᱟᱵᱚ ᱫᱚ ᱥᱟᱱᱛᱟᱲ ᱦᱚᱲ ᱛᱚ᱾ ᱦᱮᱸ ᱡᱚᱛᱷᱚ ᱨᱚᱠᱚᱢ ᱟᱛᱮᱜ ᱵᱚᱱ ᱡᱚᱢ ᱫᱟᱲᱮᱭᱟᱜᱼᱟ ᱟᱨᱠᱤ᱾
ᱦᱩᱸ ᱦᱩᱸ᱾
ᱛᱟᱦᱚᱞᱮ ᱠᱟᱹᱢᱤ ᱠᱚᱫᱚ ᱪᱮᱫ ᱠᱚ ᱦᱩᱭᱩᱜ ᱠᱟᱱᱟ?
ᱪᱮᱫ ᱠᱚᱯᱮ᱾ ᱠᱟᱹᱢᱤ ᱫᱚ ᱟᱞᱮ ᱥᱮᱫ ᱫᱚ ᱱᱚᱜᱼᱚᱭ ᱱᱤᱛᱚᱜ ᱢᱟ᱾ ᱦᱩᱲᱩ ᱨᱚᱦᱚᱭ ᱥᱟᱹᱨᱫᱤ ᱟᱠᱟᱱᱟ ᱦᱩᱲᱩ ᱨᱚᱦᱚᱭ ᱜᱮᱞᱮ ᱨᱚᱦᱚᱭ ᱵᱟᱲᱟᱭᱮᱫᱟ᱾
ᱟᱪᱪᱷᱟ ᱚ ᱟᱹᱣᱨᱤ ᱪᱟᱵᱟᱜᱼᱟ᱾ ᱟᱞᱮ ᱥᱮᱫ ᱢᱟ᱾ ᱟᱞᱮᱥᱮᱫ ᱫᱚ ᱱᱚᱜ ᱚᱭ ᱱᱤᱛᱳᱜ ᱫᱟᱜ ᱛᱚ ᱠᱷᱩᱵᱽ ᱠᱚᱢ ᱱᱮᱥ ᱫᱚ᱾ ᱛᱟᱦᱚᱞᱮ ᱦᱚᱞᱟ ᱠᱟᱹᱴᱤᱡ ᱮ ᱫᱟᱜ ᱟᱠᱟᱫᱟ ᱵᱟᱨ ᱯᱮ ᱜᱷᱚᱱᱴᱟ ᱚᱱᱟᱨᱮ ᱠᱟᱹᱴᱤᱡ ᱫᱟᱜ ᱟᱠᱟᱱ ᱛᱟᱞᱮᱭᱟ᱾ ᱚᱱᱟ ᱠᱚᱜᱮ ᱱᱤᱛᱚᱜ ᱫᱚ ᱥᱤ ᱵᱟᱲᱟ ᱠᱚ ᱦᱩᱭᱩᱜ ᱠᱟᱱᱟ ᱟᱨᱠᱤ᱾ ᱦᱩᱸ ᱟᱯᱮ ᱥᱮᱫ ᱫᱚ ᱛᱟᱦᱞᱮ ᱪᱮᱫ ᱠᱚ ᱥᱤ ᱵᱟᱲᱟᱭᱟ ᱱᱟᱦᱮᱞ ᱛᱮ ᱥᱮ ᱨᱚᱴᱟᱨ
ᱟᱞᱮ ᱥᱮᱫ ᱫᱚ ᱮᱜ ᱱᱟᱦᱮᱞ ᱛᱮᱦᱚᱸ ᱥᱤ ᱦᱩᱭᱩᱜ ᱜᱮᱭᱟ ᱡᱟᱹᱥᱛᱤ ᱠᱟᱭ ᱫᱚ ᱟᱨ ᱱᱮᱛᱟᱨ ᱢᱟ ᱟᱱ ᱴᱮᱠᱴᱚᱨ ᱩᱰᱩᱠ ᱠᱟᱱᱟ ᱥᱮ ᱛᱚ ᱯᱨᱟᱭ ᱞᱮᱠᱟ ᱦᱚᱲ ᱜᱮ ᱢᱤᱫ ᱫᱚᱢ ᱢᱤᱫ ᱫᱚᱢ ᱫᱚ ᱴᱮᱠᱴᱚᱨ ᱠᱚ ᱞᱟᱜᱟᱣ ᱫᱟ᱾
ᱦᱮᱸ ᱦᱮᱸ ᱦᱮᱸ
ᱦᱩᱸ ᱟᱞᱮ ᱥᱮᱫ ᱫᱚ ᱚᱱᱟ ᱴᱟᱠᱴᱚᱨ ᱛᱮᱠᱚ ᱥᱤᱭᱟᱛᱚ ᱟᱨ ᱟᱞᱮ ᱥᱮᱫ ᱫᱚ ᱫᱷᱤᱨᱤ ᱡᱟᱭᱜᱟ ᱟᱨᱠᱤ᱾ ᱵᱤᱨ ᱵᱩᱨᱩ ᱠᱚ ᱢᱮᱱᱟᱜ-ᱟ ᱦᱮᱸ᱾ ᱛᱟᱦᱞᱮ ᱚᱱᱟ ᱠᱷᱟᱹᱛᱤᱨ ᱜᱮ ᱫᱚᱢᱮ ᱫᱷᱤᱨᱤ ᱟᱞᱮ ᱫᱚ ᱵᱤᱨ ᱫᱤᱥᱚᱢ ᱠᱟᱱᱟ ᱞᱮ ᱟᱨᱠᱤ ᱟᱨ ᱱᱮᱛᱟᱨ ᱢᱟ ᱟᱞᱮ ᱥᱮᱫ ᱦᱚᱸ ᱫᱚᱢᱮ ᱵᱤᱨ ᱠᱚᱨᱮ ᱯᱩᱴᱠᱟᱹ ᱠᱚ ᱪᱷᱟᱹᱛᱩ ᱠᱚ ᱩᱰᱩᱠᱚᱜ ᱠᱟᱱᱟ ᱟᱨᱠᱤ᱾ ᱦᱩᱸ ᱟᱯᱮ ᱥᱮᱫ ᱢᱟ ᱪᱮᱫ ᱞᱮᱠᱟ ᱵᱤᱞᱚᱛ ᱫᱤᱥᱚᱢ ᱥᱮ ᱵᱤᱨ ᱫᱤᱥᱚᱢ?
ᱟᱞᱮ ᱥᱮᱫ ᱫᱚ ᱵᱤᱞᱟᱹᱛ ᱫᱤᱥᱚᱢ ᱨᱮᱱᱟᱜ ᱵᱤᱨ ᱫᱤᱥᱚᱢ ᱫᱚ ᱵᱟᱝ ᱠᱟᱱᱟ᱾
ᱟᱪᱪᱷᱟ ᱦᱮᱸ ᱦᱮᱸ
ᱦᱩᱸ ᱟᱞᱮ ᱥᱮᱫ ᱫᱚ ᱵᱤᱨ ᱦᱚᱸ ᱟᱹᱰᱤ ᱡᱤᱞᱤᱧ ᱨᱮ ᱢᱮᱱᱟᱜ-ᱟ ᱵᱩᱨᱩ ᱠᱚ ᱟᱹᱰᱤ ᱡᱤᱞᱤᱝ ᱨᱮ ᱢᱮᱱᱟᱜ-ᱟ᱾
ᱟᱪᱪᱷᱟ ᱦᱮᱸ
ᱛᱟᱦᱞᱮ ᱟᱯᱮ ᱫᱚ ᱞᱟᱹᱭ ᱵᱤᱱ ᱚ ᱞᱟᱹᱭ ᱫᱟᱞᱤᱧ ᱟᱯᱮ ᱥᱮᱫ ᱫᱚ ᱢᱤᱱᱤ ᱠᱚ ᱢᱮᱱᱟᱜ-ᱟ ᱵᱟᱭ ᱫᱟᱜ ᱨᱮᱦᱚᱸ ᱪᱟᱥ ᱫᱚ ᱦᱳᱭᱳᱜ ᱜᱮᱭᱟ ᱟᱨᱠᱤ
ᱵᱟ ᱟᱞᱮ ᱥᱮᱫ ᱫᱚ ᱚᱱᱟ ᱠᱚᱫᱚ ᱵᱟᱹᱱᱩᱜ-ᱟ ᱟᱞᱮ ᱥᱮᱫ ᱫᱚ ᱪᱮᱫ ᱠᱚ ᱢᱮᱱᱟᱜ-ᱟ ᱚᱱᱟ ᱡᱟᱯ ᱱᱟᱹᱭ ᱠᱚ ᱢᱮᱛᱟᱜ-ᱟ ᱱᱟᱞᱟ ᱢᱮᱱᱟᱜ-ᱟ᱾
ᱦᱩᱸ ᱦᱩᱸ
ᱦᱳᱭ ᱟᱫᱚ ᱚᱱᱟ ᱱᱟᱞᱟ ᱠᱚ ᱢᱮᱱᱟᱜ-ᱟ ᱛᱚ ᱦᱳᱭ ᱦᱳᱭ ᱟᱫᱚ ᱚᱱᱟᱛᱮ ᱦᱳᱭ ᱦᱳᱭ
ᱦᱮᱸ
ᱛᱚ ᱚᱱᱟᱛᱮ ᱫᱟᱜ ᱦᱤᱡᱩᱜ ᱛᱮ ᱟᱫᱚ ᱚᱱᱟ ᱛᱮᱞᱮ ᱥᱩᱵᱤᱫᱟ ᱜᱮᱭᱟ ᱟᱞᱮ ᱫᱚ᱾
ᱦᱩᱸ
ᱵᱟᱭ ᱫᱟᱜ ᱨᱮᱦᱚᱸ ᱞᱮ ᱨᱚᱦᱚᱭ ᱫᱟᱲᱮᱭᱟᱜ ᱜᱮᱭᱟ᱾
ᱟᱞᱮ ᱥᱮᱫ ᱦᱚᱸ ᱚᱱᱠᱟᱜᱮ ᱢᱟᱱᱮ ᱫᱟᱜ ᱞᱮᱠᱷᱟᱱ ᱦᱚᱸ ᱢᱤᱫᱴᱟᱝ ᱜᱟᱰᱟ ᱢᱮᱱᱟᱜ ᱛᱟᱞᱮᱭᱟ ᱚᱱᱟ ᱜᱟᱰᱟ ᱞᱮ ᱛᱚᱞ ᱞᱮᱠᱷᱟᱱ ᱜᱮ ᱫᱟᱜ ᱫᱚ ᱨᱟᱠᱟᱵ ᱛᱟᱞᱮᱭᱟ᱾ ᱵᱟᱹᱫᱽ ᱠᱚᱨᱮ ᱚᱱᱟ ᱜᱟᱰᱟ
ᱢᱤᱱᱤ ᱯᱷᱤᱱᱤ ᱫᱚ ᱵᱟᱹᱱᱩᱜ-ᱟ᱾ ᱦᱮᱸ ᱛᱟᱦᱞᱮ ᱱᱚᱣᱟ ᱦᱩᱲᱩ ᱠᱚ ᱪᱟᱵᱟ ᱠᱟᱛᱮᱫ ᱤᱨ ᱠᱟᱛᱮᱫ ᱛᱟᱞᱦᱮ ᱪᱮᱫ ᱠᱚ ᱪᱟᱥ ᱜᱮᱭᱟ ᱚᱱᱛᱮ
ᱟᱞᱮ ᱥᱮᱫ ᱫᱚ ᱱᱚᱣᱟ ᱠᱚ ᱪᱟᱵᱟ ᱵᱟᱲᱟ ᱠᱟᱛᱮᱫ ᱫᱚ ᱪᱮᱫ ᱞᱮᱠᱟ ᱦᱟᱱᱛᱮ ᱟᱥᱟᱲ ᱫᱤᱱ ᱛᱤᱭᱳᱜ ᱞᱮᱱᱠᱷᱟᱱ ᱫᱚ
ᱮᱜ ᱟᱹᱞᱩ ᱠᱩ ᱪᱟᱥ ᱦᱩᱭᱩᱜ-ᱟ᱾ ᱩᱱ ᱡᱚᱠᱷᱟ ᱢᱟ ᱢᱩᱞᱟᱹ ᱠᱩ ᱟᱹᱞᱩ ᱠᱩ ᱜᱟᱡᱚᱨ ᱠᱩ
ᱦᱩ
ᱢᱚᱴᱚᱨ ᱠᱚ ᱤᱱ ᱥᱚᱢᱚᱭ ᱦᱚᱭᱳᱜ ᱚᱱᱟ ᱠᱚ ᱪᱟᱥ ᱦᱩᱭᱩᱜᱼᱟ ᱤᱱ ᱚᱠᱛᱮ ᱫᱚ
ᱦᱩ
ᱦᱩ
ᱟᱞᱮ ᱥᱮᱫ ᱦᱚᱸ ᱚᱱᱠᱟᱜ ᱜᱮ
ᱪᱟᱥ ᱜᱮᱭᱟ᱾
ᱦᱮᱸ ᱟᱞᱮ ᱥᱟᱶ ᱦᱚᱸ ᱟᱹᱞᱩ ᱠᱚ ᱵᱮᱸᱜᱟᱲ ᱛᱟᱯᱚᱨᱮ ᱤᱭᱟᱹ ᱵᱟᱫᱟᱢ ᱛᱤᱞ ᱠᱷᱚᱥᱞᱟ ᱡᱟᱦᱟᱸ ᱠᱚ ᱞᱮᱭᱟᱫ ᱠᱟᱱᱟ ᱟᱨᱠᱤ ᱦᱮᱸ ᱛᱩᱲᱤ ᱥᱚᱵᱽ ᱨᱚᱠᱚᱢ ᱠᱚ ᱪᱟᱥᱟ ᱟᱨᱠᱤ᱾
ᱦᱩᱸ ᱦᱩᱸ
ᱦᱩᱸ ᱠᱷᱚᱥᱞᱟ ᱢᱟ ᱟᱭᱢᱟ ᱫᱟᱢ ᱱᱮᱥ ᱫᱚ ᱪᱟᱞᱟᱣ ᱱᱟ᱾ ᱟᱨ ᱟᱹᱞᱩ ᱢᱟᱛᱚ ᱱᱮᱥ ᱫᱚ ᱯᱩᱨᱟᱹ ᱰᱩᱵᱩᱡ ᱮᱱᱟ ᱫᱟᱜ ᱨᱮ
ᱦᱮᱸ
ᱟᱵᱚ ᱟᱵᱚ ᱥᱮᱫ ᱫᱚ ᱵᱟᱭ ᱵᱟᱭ ᱧᱟᱢ ᱠᱟᱫᱟ ᱫᱟᱜ ᱫᱚ᱾ ᱵᱤᱞᱟᱹᱛ ᱫᱤᱥᱚᱢ ᱥᱮᱫ ᱰᱩᱵᱩᱡ ᱮᱱᱟ ᱪᱷᱟᱠᱟᱣ ᱠᱮᱫᱟ ᱠᱚ ᱦᱩᱸ ᱥᱚᱨᱠᱟᱨ ᱯᱮᱠᱮᱡᱮ ᱜᱷᱳᱥᱚᱱᱟ ᱠᱮᱫᱟ ᱟᱫᱚ ᱠᱚ ᱟᱫᱚ ᱥᱮᱲᱟ ᱥᱮᱲᱟ ᱪᱟᱹᱥᱤ ᱠᱚ ᱧᱟᱢᱟ ᱚᱱᱟ ᱫᱚ ᱮᱢᱱᱤ ᱠᱚ ᱧᱟᱢᱟ ᱠᱤ ᱮᱢᱱᱤ ᱪᱟᱹᱥᱤ ᱠᱚ ᱧᱟᱢᱠᱤ ᱡᱟᱦᱟᱸᱭ ᱦᱚᱭᱛᱚ ᱯᱟᱸᱪ ᱠᱟᱴᱷᱟ ᱫᱚᱥ ᱠᱟᱴᱷᱟ ᱠᱚ ᱨᱚᱦᱚᱭ ᱟᱠᱟᱫᱟ ᱩᱱᱠᱩ ᱫᱚ ᱵᱟᱠᱚ ᱧᱟᱢᱟ᱾ ᱡᱟᱦᱟᱸ ᱠᱚ ᱨᱚᱲᱟ ᱩᱱᱠᱩ ᱠᱚ ᱧᱟᱢᱟ ᱦᱩᱸ ᱛᱟᱦᱚᱞᱮ ᱦᱚᱭᱳᱜᱼᱟ᱾ ᱦᱮᱸ ᱡᱟᱥᱛᱤᱱᱚᱜ ᱠᱩᱞᱟᱹᱭ ᱠᱚ ᱧᱟᱢᱚᱜᱼᱟ᱾ ᱞᱟᱹᱭ ᱮᱫᱟᱞᱤᱧ ᱟᱵᱤ ᱟᱞᱮᱥᱮᱫ ᱟᱨᱠᱤ ᱦᱮᱸ ᱥᱮᱸᱫᱽᱨᱟ
ᱦᱮᱸ ᱦᱮᱸ ᱦᱮᱸ
ᱠᱩᱞᱟ. ᱭ ᱥᱮᱸᱫᱽᱨᱟ ᱛᱳᱲ ᱠᱚ ᱜᱚᱰᱳ ᱠᱚ ᱥᱟᱨᱜᱟ ᱵᱚᱦᱩᱛ ᱨᱚᱠᱚᱢ ᱢᱮᱱᱟᱜ ᱞᱮᱭᱟ ᱟᱨᱠᱤ ᱛᱲᱟ ᱡᱩᱫᱤ ᱤᱭᱟᱹ ᱢᱮᱱᱟᱜ ᱠᱷᱟᱱ ᱦᱤᱡᱩᱜ ᱛᱟᱵᱚᱱ ᱯᱮ ᱟᱨᱠᱤᱼᱼ ᱦᱩᱸ
ᱟᱪᱪᱷᱟ ᱤᱭᱟᱹ ᱠᱚᱠᱚ ᱧᱟᱢᱚᱜ ᱜᱮᱭᱟ ᱥᱮ ᱵᱟᱝ ᱡᱮᱞᱮᱠᱟᱱ ᱵᱤᱨ ᱥᱩᱠᱨᱤ ᱠᱚ ᱢᱮᱱᱟᱜ ᱠᱚᱣᱟ᱾ ᱤᱱᱟᱹ ᱠᱟᱛᱮᱫ ᱛᱩᱭᱩ ᱠᱚ ᱩᱱᱠᱩ ᱠᱚ ᱧᱟᱢᱚᱜ ᱜᱮᱭᱟ ᱥᱮ ᱵᱟᱝ
ᱛᱩᱭᱩ ᱫᱚ ᱱᱮᱛᱟᱨ ᱠᱚ ᱦᱮᱡ ᱟᱠᱟᱱᱟ ᱞᱟᱦᱟ ᱛᱮᱫᱚ ᱵᱟᱠᱚ ᱛᱟᱦᱮᱸ ᱠᱟᱱᱟ᱾ ᱟᱨ ᱥᱩᱠᱨᱤ ᱢᱟᱛᱚ ᱱᱚᱣᱟ ᱠᱚᱨᱮ ᱵᱟᱱᱩᱜ ᱠᱚᱣᱟ᱾ ᱛᱚ ᱚᱠᱟ ᱥᱮᱱᱟᱜ ᱠᱚ ᱦᱤᱡᱩᱜᱼᱟ᱾ ᱵᱟᱵᱚᱱ ᱩᱨᱩᱢ ᱫᱟᱲᱮᱭᱟᱠᱚᱣᱟ᱾ ᱡᱮ ᱩᱱᱠᱩ ᱫᱚ ᱵᱤᱨ ᱥᱩᱠᱨᱤ ᱥᱮ ᱫᱮᱥᱤ ᱥᱩᱠᱨᱤ ᱟᱛᱩ ᱥᱮᱫ ᱠᱚ ᱦᱤᱡᱩᱜᱼᱟ ᱾ ᱛᱟᱨᱯᱚᱨᱮ ᱚᱱᱠᱟ ᱠᱟᱛᱮᱜ ᱞᱚᱠᱠᱷᱚ ᱠᱟᱛᱮᱫ ᱠᱚ ᱫᱤᱥᱟᱹ ᱠᱚᱣᱟ ᱡᱮ ᱱᱩᱠᱩ ᱫᱚ ᱵᱤᱨ ᱥᱩᱠᱨᱤ ᱠᱟᱱᱟ ᱠᱚ᱾ ᱦᱤᱭᱩᱜ-ᱟ ᱾ ᱦᱩᱸ
ᱟᱪᱷᱟ ᱟᱪᱷᱟ ᱪᱷᱟ
ᱦᱩᱸ ᱦᱟᱹᱛᱤ ᱠᱚᱫᱚ ᱵᱟᱠᱚ ᱧᱟᱢᱚᱜᱼᱟ ᱦᱮᱸ ᱦᱮᱸ ᱞᱟᱹᱭ ᱵᱤᱱ
ᱟᱞᱮ ᱟᱞᱮ ᱥᱮᱫ ᱢᱟ ᱵᱤᱨ ᱠᱚᱦᱚᱸ ᱢᱟ ᱟᱹᱰᱤ ᱡᱮᱞᱮᱧ ᱜᱮᱭᱟ ᱛᱚ ᱩᱱᱠᱩ ᱩᱱᱠᱩ ᱫᱚ ᱦᱟᱸᱜ ᱵᱤᱨ ᱥᱩᱠᱨᱤ ᱠᱚ ᱪᱮᱫ ᱞᱮᱠᱟ ᱛᱮ ᱠᱚ ᱩᱱᱠᱩ ᱠᱚᱫᱚ ᱦᱟᱸᱜ ᱵᱟᱹᱱᱩᱜ ᱠᱚᱣᱟ ᱥᱩᱨ ᱥᱩᱨ ᱫᱚ ᱟᱹᱰᱤ ᱡᱤᱞᱤᱧ ᱜᱮᱭᱟ ᱟᱨ
ᱟᱞᱮ ᱥᱮᱫ ᱢᱟ ᱵᱤᱨ ᱵᱚᱞᱚᱜ ᱢᱟᱠᱚ ᱢᱟᱱᱟᱣ ᱟᱠᱟᱫ ᱥᱮ ᱱᱮᱛᱟᱨ ᱢᱟ᱾ ᱮᱠᱫᱚᱢ ᱵᱚᱱᱫᱚ ᱩᱛᱟᱹᱨ ᱠᱮᱫᱟ ᱠᱚ ᱯᱷᱚᱨᱮᱥᱴ ᱠᱚ
ᱦᱩᱸ
ᱛᱚ ᱚᱱᱟᱛᱮ ᱥᱮᱸᱫᱽᱨᱟ ᱠᱚᱦᱚᱸ ᱵᱟᱝ ᱪᱟᱞᱟᱜ ᱦᱩᱭᱩᱜ ᱠᱟᱱᱟ ᱵᱤᱨ ᱡᱤᱞ ᱠᱚ ᱡᱚᱢ ᱵᱟᱲᱟᱣ ᱵᱟᱝ ᱦᱩᱭᱩᱜ ᱠᱟᱱᱟ᱾
ᱦᱮᱸ
ᱦᱮᱸ
ᱵᱤᱨ ᱵᱩᱨᱩ ᱫᱚ ᱟᱵᱚ ᱥᱟᱱᱛᱟᱲ ᱦᱚᱲᱟᱜ ᱜᱮᱛᱚ ᱵᱤᱨ ᱵᱩᱨᱩ ᱫᱚ ᱟᱵᱚ ᱥᱟᱱᱛᱟᱲ ᱦᱚᱲᱟᱜ ᱜᱮ ᱟᱹᱫᱤᱵᱟᱹᱥᱤ ᱢᱟᱱᱮ ᱱᱤᱛᱚᱜ ᱦᱚᱸ ᱢᱟᱱᱮ ᱟᱵᱚ ᱫᱚ ᱟᱹᱫᱤᱢ ᱡᱟᱹᱛᱤ ᱟᱨᱠᱤ
ᱦᱮᱸ ᱦᱮᱸ
ᱠᱤᱱᱛᱩ ᱵᱤᱨ ᱵᱩᱨᱩ ᱫᱚ ᱟᱵᱚ ᱞᱟᱹᱜᱤᱫ ᱜᱮ ᱚᱱᱟ ᱠᱚᱫᱚ᱾ ᱯᱷᱚᱨᱮᱥ ᱠᱚ ᱵᱟᱫᱷᱟᱭ ᱨᱮᱦᱚᱸ ᱠᱤᱱᱛᱩ ᱟᱵᱚ ᱞᱟᱹᱜᱤᱫ ᱜᱮ ᱟᱨᱠᱤ᱾ ᱦᱮᱸ
ᱛᱚᱵᱮ ᱪᱟᱞᱟᱣ ᱵᱟᱲᱟᱜ ᱜᱮᱭᱟ ᱯᱮ ᱥᱮ ᱥᱮᱸᱫᱽᱨᱟ ᱠᱚ ᱚᱱᱛᱮ ᱟᱯᱮ
ᱦᱮᱸ ᱥᱮᱸᱫᱽᱨᱟ ᱠᱚᱫᱚ ᱪᱟᱞᱟᱣ ᱦᱩᱭᱩᱜ ᱜᱮᱭᱟ ᱵᱟᱝ ᱫᱚ ᱵᱟᱝ
ᱦᱮᱸ
ᱛᱟᱦᱚᱞᱮ ᱟᱯᱮ ᱥᱮᱫ ᱫᱚ ᱵᱚᱞ ᱮᱱᱮᱡ ᱠᱚ ᱦᱩᱭᱩᱜᱼᱟ ᱥᱮ ᱵᱟᱝ?
ᱵᱚᱞ ᱮᱱᱮᱡ ᱠᱚ ᱦᱩᱭ ᱜᱮᱭ ᱟᱞᱮ ᱥᱮᱫ ᱫᱚ ᱱᱮᱛᱟᱨ ᱢᱟ ᱥᱤᱡᱤᱱ ᱡᱚᱯᱲᱟᱣ ᱟᱠᱟᱱᱟ ᱛᱚ ᱮᱠᱫᱚᱢ ᱢᱤᱫ ᱨᱚᱠᱚᱢ ᱱᱮᱛᱟᱨ ᱫᱚ ᱵᱚᱞ ᱮᱱᱮᱡ ᱠᱚ ᱦᱩᱭᱩᱜ ᱠᱟᱱᱟ᱾
ᱟᱞᱮ ᱢᱟ ᱦᱮᱸ ᱞᱟᱹᱭ ᱵᱤᱱ
ᱮ ᱞᱟᱦᱟ ᱦᱩᱭᱱᱟ ᱢᱤᱫ ᱪᱟᱸᱫᱳ ᱫᱤᱱ ᱜᱟᱱ ᱠᱷᱚᱱ ᱟᱞᱮ ᱯᱷᱮᱰ ᱨᱮᱜᱮ ᱦᱟᱸᱜ ᱮᱠᱫᱚᱢ ᱦᱩᱭᱩᱜ ᱠᱟᱱᱟ ᱪᱮᱫ ᱠᱚ ᱢᱮᱛᱟᱜᱼᱟ ᱚᱱᱟ ᱵᱚᱞ ᱮᱱᱮᱡ ᱠᱷᱮᱞᱟ ᱞᱤᱜᱽ ᱠᱷᱮᱞᱟ ᱦᱩᱭᱩᱜ ᱠᱟᱱᱟ ᱛᱚ ᱢᱤᱫ ᱪᱟᱸᱫᱚ ᱜᱟᱱ ᱫᱚ ᱦᱩᱭ ᱮᱱᱟ ᱠᱷᱮᱞᱟ ᱟᱨ ᱫᱚ ᱵᱟᱝ ᱪᱟᱵᱟᱣ ᱟᱠᱟᱱᱟ ᱱᱤᱛ ᱫᱚ ᱠᱷᱟᱹᱞᱤ ᱯᱷᱟᱥᱴ ᱨᱟᱣᱩᱱᱰ ᱜᱮ ᱪᱟᱵᱟᱣ ᱠᱟᱱᱟ ᱟᱹᱰᱤ ᱟᱹᱰᱤ ᱴᱤᱢ ᱢᱮᱱᱟᱜᱼᱟ ᱥᱮ ᱵᱟᱨ ᱪᱟᱸᱫᱳ ᱜᱟᱱ ᱠᱷᱮᱞᱟ ᱪᱟᱞᱟᱜᱼᱟ ᱮᱠᱟᱞ ᱫᱤᱱᱟᱹᱢ ᱫᱤᱱᱟᱹᱢ ᱠᱷᱟᱹᱞᱤ ᱫᱤᱱ ᱨᱮ ᱵᱟᱨᱭᱟ ᱠᱟᱛᱮ ᱠᱷᱮᱞᱟ ᱪᱟᱞᱟᱜᱼᱟ᱾
ᱦᱩᱸ ᱞᱤᱜᱽ ᱠᱷᱮᱞ ᱜᱮ ᱠᱚ ᱞᱟᱹᱭ
ᱦᱳᱭ ᱦᱳᱭ ᱞᱤᱜᱽ ᱜᱮ ᱦᱳᱭ ᱦᱩᱸ
ᱟᱞᱮ ᱥᱮᱫ ᱢᱟ ᱚᱱᱠᱟ ᱫᱷᱟᱢᱟᱠᱟ ᱠᱚ ᱦᱩᱭᱩᱜᱼᱟ᱾ ᱠᱤᱱᱛᱩ ᱟᱞᱮ ᱠᱷᱚᱱ ᱫᱚ ᱡᱷᱟᱹᱞ ᱜᱮᱭᱟ ᱟᱨᱠᱤ ᱟᱞᱮ ᱴᱷᱮᱱ ᱠᱷᱚᱱ ᱫᱚ ᱟᱭᱢᱟ ᱜᱟᱱ ᱡᱷᱟᱹᱞ ᱪᱟᱞᱟᱜ ᱢᱚᱴᱟ ᱢᱩᱴᱤ ᱯᱚᱪᱤᱥ ᱛᱤᱨᱤᱥ ᱠᱤᱞᱳᱢᱤᱴᱟᱨ ᱥᱟᱺᱜᱤᱧ ᱦᱩᱭᱩᱜᱼᱟ᱾ ᱛᱚ ᱱᱮᱛᱟᱨ ᱠᱷᱮᱞ ᱢᱟ ᱚᱱᱟ ᱯᱷᱚᱨᱮᱱᱟᱨ ᱵᱟᱠᱚ ᱟᱹᱜᱩ ᱟᱠᱟᱫ ᱠᱚᱣᱟ ᱤᱱᱟᱹ ᱠᱷᱟᱹᱛᱤᱨ ᱟᱵᱚ ᱢᱟᱱᱮ ᱫᱮᱥᱤ ᱜᱤᱫᱽᱨᱟᱹ ᱫᱚ ᱢᱟᱱᱮ ᱫᱩᱲᱩᱵ ᱜᱚᱫᱚᱜ ᱠᱟᱱᱟ ᱥᱮ ᱮᱱᱟᱨᱡᱤ ᱵᱟᱝ ᱦᱤᱡᱩᱜ ᱠᱟᱱ ᱛᱟᱠᱚᱣᱟ ᱥᱮᱬᱟ ᱠᱟᱛᱮᱜ ᱨᱮᱦᱚᱸ ᱦᱩᱸ ᱯᱷᱚᱨᱮᱱᱟᱨ ᱟᱹᱜᱩ ᱠᱟᱛᱮᱫ ᱜᱮ ᱢᱟᱱᱮ ᱟᱵᱚ ᱤᱭᱟᱹ ᱵᱚᱱ ᱪᱟᱵᱟᱭᱮᱫ ᱛᱟᱵᱚᱱᱟ᱾ ᱚᱱᱟ ᱠᱚ ᱤᱭᱟᱹ ᱦᱩᱭᱩᱜ ᱛᱟᱵᱱᱟ ᱵᱚᱱᱫᱚ ᱦᱩᱭᱩᱜ ᱛᱟᱵᱚᱱᱟ ᱟᱵᱚ ᱱᱤᱡᱮ ᱜᱮᱵᱚᱱ ᱠᱷᱮᱞᱟ᱾
ᱦᱩᱸ
ᱦᱩᱸ
ᱦᱚᱭ ᱱᱤᱡᱮᱨ ᱜᱮ ᱠᱷᱮᱞ ᱞᱮᱠᱷᱟᱱ ᱢᱟ ᱢᱚᱸᱡᱽ ᱜᱮᱭᱟ ᱵᱮᱥ ᱠᱟᱛᱷᱟ ᱠᱟᱱᱟ᱾
ᱦᱩᱸ
ᱦᱮᱸ
ᱟᱞ ᱥᱮᱫ ᱫᱚ ᱦᱟᱸᱜ ᱩᱱᱠᱩ ᱠᱚᱫᱚ ᱦᱟᱸᱜ ᱵᱟᱠᱚ ᱟᱹᱜᱩ ᱠᱚᱣᱟ ᱟᱞᱮ ᱥᱮᱫ ᱫᱚ
ᱟᱪᱪᱷᱟ ᱦᱮᱸ
ᱡᱟ ᱱᱤᱭᱟᱹ ᱠᱚᱨᱮᱱ ᱜᱮ ᱠᱚ ᱛᱟᱦᱮᱸᱱᱟ ᱠᱷᱮᱞᱟ ᱦᱚᱲ ᱤᱱᱠᱩ ᱜᱮ᱾
ᱟᱯᱮᱥᱮᱫᱫᱚ ᱵᱟᱸᱫ ᱯᱩᱠᱷᱨᱤ ᱫᱚ ᱪᱮᱜ ᱞᱮᱠᱟ ᱢᱟᱨᱟᱝ ᱢᱟᱨᱟᱝ ᱢᱮᱱᱟᱜᱥᱮ ᱦᱩᱰᱤᱝ ᱦᱩᱰᱤᱝ?
ᱪᱮᱜ ᱞᱮᱠᱟ ᱵᱟᱢ ᱞᱟᱹᱭ ᱠᱮᱜᱼᱟ᱾
ᱞᱟᱹᱭᱮᱼᱟᱹᱞᱤᱧ ᱟᱯᱮ ᱥᱮᱜ ᱫᱚ ᱵᱟᱸᱫᱽ ᱯᱩᱠᱷᱨᱤ ᱠᱚ ᱥᱮᱬᱟ ᱥᱮᱬᱟ ᱥᱮ ᱦᱩᱰᱤᱧ ᱦᱩᱰᱤᱧ ᱠᱚ ᱢᱮᱱᱟᱜᱼᱟ? ᱦᱟᱹᱠᱩ ᱠᱚ ᱥᱟᱵ ᱠᱚᱣᱟ ᱥᱮ ᱵᱟᱝ?
ᱟᱞᱮᱥᱮᱜ ᱚᱱᱠᱟ ᱞᱟᱹᱴᱩ ᱵᱟᱹᱱᱩᱜᱼᱟ ᱟᱞᱮᱥᱮᱫ ᱫᱚ ᱜᱟᱰᱟ ᱢᱮᱱᱟᱜᱼᱟ ᱜᱟᱰᱟ ᱨᱮ ᱦᱟᱹᱠᱩ ᱠᱚ ᱥᱟᱵ ᱠᱚᱣᱟ᱾
ᱜᱟᱰᱟ ᱨᱮ ᱚᱻ ᱵᱟᱸᱫᱽ ᱯᱩᱠᱷᱨᱤ ᱫᱚ ᱵᱟᱝᱼᱟ
ᱦᱩᱸ ᱦᱩᱸ ᱚᱱᱠᱟ ᱯᱩᱠᱷᱨᱤ ᱢᱮᱱᱟᱜ ᱜᱮᱭᱟ ᱠᱟᱹᱴᱤᱡ ᱠᱟᱹᱴᱤᱡ ᱚᱲᱟᱜ ᱨᱮ ᱡᱟᱦᱟᱸᱭ ᱠᱚ ᱟᱹᱥᱩᱞ ᱠᱚᱣᱟ ᱠᱚ ᱦᱟᱹᱠᱩ ᱠᱚ ᱩᱱᱠᱩ ᱠᱚᱨᱮᱱ ᱢᱮᱱᱟᱜ ᱠᱚᱣᱟ᱾
ᱦᱟᱯᱟ
ᱦᱩᱸ ᱦᱩᱸ ᱦᱩᱸ ᱟᱨ ᱱᱚᱝᱠᱟ ᱦᱟᱹᱠᱩ ᱠᱚ ᱜᱚᱡ ᱠᱚ ᱠᱷᱟᱡ ᱫᱚ ᱜᱟᱰᱟ ᱨᱮ ᱢᱮᱱᱟᱜᱼᱟ᱾ ᱞᱟᱹᱴᱩ ᱞᱟᱹᱴᱩ ᱞᱟᱹᱴᱩᱡ ᱜᱟᱰᱟ ᱢᱮᱱᱟᱜ ᱟᱥᱮ ᱚᱱᱟ ᱜᱟᱰᱟᱨᱮ ᱦᱟᱹᱠᱩ ᱠᱚᱫᱚ ᱜᱚᱡ ᱦᱩᱭᱩᱜᱼᱟ᱾
ᱱᱮᱥ ᱢᱟᱛᱚ ᱜᱟᱰᱟ ᱫᱚ ᱢᱮᱱᱟᱜᱼᱟ ᱠᱤᱱᱛᱩ ᱱᱮᱥ ᱫᱚ ᱡᱟ ᱦᱟᱹᱠᱩ ᱠᱮᱱᱥᱟᱨ ᱮᱱᱟ ᱵᱟᱝ
ᱦᱩᱸ ᱦᱮᱸᱜ
ᱛᱟᱦᱚᱞᱮ ᱮᱠᱫᱚᱢ ᱦᱟᱹᱠᱩ ᱮᱠᱫᱚᱢ ᱪᱟᱵᱟ ᱜᱟᱰᱟᱨ ᱨᱮ
ᱟᱪᱪᱷᱟ ᱟᱪᱪᱷᱟ ᱟᱪᱷᱟ
ᱱᱮᱥ ᱫᱚ ᱜᱟᱰᱟ ᱨᱮ ᱦᱟᱹᱠᱩ ᱜᱮᱞᱮ ᱥᱟᱵ ᱵᱟᱞᱮ ᱫᱟᱲᱮᱭᱟᱜ
ᱚᱱᱠᱟ ᱦᱚᱭ ᱞᱮᱱ ᱠᱷᱟᱱ ᱜᱮ ᱛᱚ ᱢᱚᱥᱠᱤᱞ ᱫᱚ᱾
ᱦᱮᱸᱻ ᱱᱚᱜᱻᱦᱚᱸᱭ ᱛᱩᱲᱤ ᱠᱚ ᱞᱮ ᱪᱟᱥ ᱠᱮᱭᱟ᱾ ᱩᱱ ᱥᱚᱢᱚᱭ ᱫᱟᱜ ᱠᱚ ᱟᱨᱮᱡ ᱜᱮᱭᱟ ᱛᱚ᱾ ᱚᱱᱠᱟ ᱥᱟᱵ ᱦᱩᱭᱩᱜᱼᱟ ᱟᱫᱚ ᱡᱚᱛᱚ ᱠᱮᱱᱥᱟ᱾
ᱟᱪᱪᱷᱟ ᱟᱪᱪᱷᱟ ᱟᱪᱷᱟ
ᱛᱚ